ᱛᱟᱦᱞᱮ ᱦᱮᱸ ᱜᱚᱝᱠᱮ ᱱᱟᱯᱟᱭ ᱵᱟᱲᱟ ᱜᱮ ᱟᱹᱵᱤᱱ ᱜᱮ ᱚᱠᱟ ᱞᱮᱠᱟ?
ᱱᱟᱯᱟᱭ ᱵᱟᱲᱟ ᱜᱮ ᱢᱮᱱᱟᱜ ᱞᱤᱧᱟ ᱦᱟᱸᱜ᱾ ᱛᱟᱦᱞᱮ ᱚᱝᱠᱮ ᱡᱚᱢ ᱵᱟᱲᱟ ᱠᱚᱫᱚ ᱦᱩᱭᱱᱟᱥᱮ ᱵᱟᱝ?
ᱦᱳᱭ ᱡᱚᱢ ᱵᱟᱲᱟ ᱜᱚᱫᱚᱜ ᱵᱟᱥᱭᱟᱹᱢ ᱨᱮᱱᱟᱜ ᱡᱚᱢᱟᱜ ᱫᱚ ᱦᱩᱭ ᱟᱠᱟᱱᱟ᱾
ᱟᱨ ᱟᱹᱵᱤᱱ?
ᱦᱮᱸ ᱡᱚᱢ ᱵᱟᱲᱟ ᱠᱟᱛᱮᱜ ᱱᱚᱛᱮ ᱦᱟᱸᱜ ᱫᱩᱲᱩᱵ ᱵᱟᱲᱟ ᱦᱩᱭ ᱠᱟᱱᱟ ᱱᱟᱸᱜ
ᱚ ᱦᱮᱸᱛᱚ ᱟᱹᱞᱤᱧ ᱞᱤᱧ ᱢᱤᱫᱴᱟᱝ ᱠᱟᱛᱷᱟ ᱞᱤᱧ ᱮᱛᱚᱦᱚᱵ ᱠᱮᱭᱟ ᱡᱮ ᱟᱵᱚ ᱢᱟ ᱱᱚᱜᱼᱚᱭ᱾ ᱟᱹᱵᱤᱱ ᱫᱚ ᱪᱮᱫ ᱛᱮᱵᱮᱱ ᱚᱞᱚᱜ ᱯᱟᱲᱦᱟᱣ ᱟᱠᱟᱱᱟ ᱥᱟᱱᱛᱟᱲᱤ ᱛᱮ? ᱥᱮ ᱮᱴᱟᱜ ᱵᱟᱝᱞᱟ ᱵᱷᱟᱥᱟ ᱥᱮ ᱮᱴᱟᱜ ᱵᱷᱟᱥᱟ ᱛᱮ?
ᱦᱮᱸ ᱟᱢ ᱥᱟᱱᱛᱟᱲᱤ ᱯᱟᱹᱨᱥᱤ ᱛᱮᱜᱮ ᱯᱟᱲᱦᱟᱜ ᱞᱤᱧ ᱯᱟᱲᱦᱟᱣ ᱟᱠᱟᱱᱟ᱾
ᱟᱹᱞᱤᱧ ᱫᱚᱞᱤᱧ ᱞᱟᱹᱭ ᱠᱮᱭᱟ ᱡᱮ ᱱᱚᱜᱼᱚᱭ ᱥᱟᱱᱛᱟᱲᱤ ᱯᱟᱹᱨᱥᱤ ᱛᱮᱵᱚᱱ ᱯᱟᱲᱦᱟᱜ ᱠᱟᱱᱟ ᱟᱵᱚᱣᱟᱜ᱾ ᱦᱮᱸ ᱡᱮ ᱱᱚᱜ ᱚᱭ ᱯᱟᱲᱦᱟᱣ ᱨᱮ ᱠᱟᱹᱣᱰᱤ ᱢᱟᱨᱤ ᱟᱱᱟᱴ ᱫᱚ ᱛᱟᱦᱮᱱ ᱜᱮᱭᱟ ᱨᱮᱸᱜᱮᱡ ᱚᱲᱟᱜ ᱠᱷᱚᱱᱟᱜ ᱡᱚᱠᱷᱚᱱ ᱵᱚᱱ ᱤᱭᱟᱹᱼᱼ ᱨᱟᱠᱟᱵ ᱟᱠᱟᱱ ᱛᱟᱦᱞᱮ ᱟᱹᱞᱤᱧᱟᱜ ᱞᱤᱭᱟᱹ ᱫᱚ ᱱᱚᱣᱟ ᱜᱮ ᱡᱮ ᱦᱤᱡᱩᱜ ᱠᱟᱱ ᱢᱟᱹᱭ ᱵᱟᱹᱵᱩᱼᱼ ᱛᱟᱠᱚ ᱠᱚ ᱩᱱᱠᱩ ᱟᱹᱵᱤᱱ ᱪᱮᱫ ᱞᱮᱠᱟ ᱟᱹᱵᱤᱱ ᱦᱩᱫᱤᱥ ᱵᱮᱱ ᱮᱢ ᱫᱟᱲᱮ ᱟᱠᱚᱣᱟ ᱠᱟᱹᱴᱤᱡ ᱵᱟᱜ ᱵᱟᱨ ᱠᱟᱛᱷᱟ ᱛᱮ? ᱞᱟᱹᱭ ᱥᱚᱫᱚᱨ ᱟᱹᱞᱤᱧ ᱵᱮᱱ ᱢᱟ ᱞᱟᱹᱭ ᱞᱮᱠᱷᱟᱱ ᱟᱹᱰᱤ ᱱᱟᱯᱟᱭ ᱠᱚᱜᱼᱟ᱾
ᱟᱫᱚ, ᱟᱹᱞᱤᱧ ᱡᱟᱦᱟᱸ ᱴᱤᱠᱟᱹ ᱞᱤᱧ ᱵᱟᱲᱟᱭᱟ ᱟᱸᱜ᱾
ᱦᱳᱭ᱾
ᱦᱩᱸ ᱱᱤᱡᱮ ᱫᱚ ᱦᱟᱸᱜ ᱢᱟᱱᱮ ᱯᱟᱲᱦᱟᱣ ᱟᱠᱟᱱ ᱨᱮᱦᱚᱸ ᱟᱫᱚ ᱩᱱᱟᱹᱜ ᱴᱟᱜ ᱫᱚᱜ ᱦᱟᱸᱜ ᱵᱟᱝ ᱪᱟᱞᱟᱣ ᱦᱩᱭ ᱠᱟᱱᱟ
ᱦᱮᱸ
ᱠᱟᱹᱣᱰᱤ ᱟᱱᱟᱴ ᱠᱚᱫᱚ ᱦᱟᱸᱜ ᱛᱟᱦᱮᱱ ᱜᱮᱭᱟ ᱟᱵᱚ ᱥᱟᱱᱛᱟᱲ ᱥᱚᱢᱟᱡᱽ ᱨᱮᱫᱚ᱾
ᱦᱮᱸ
ᱚᱱᱠᱟ ᱦᱤᱥᱟᱹᱵᱽ ᱛᱮᱦᱟᱸᱜ ᱯᱟᱲᱦᱟᱣ ᱫᱚ ᱵᱟᱜᱤ ᱫᱚ ᱟᱞᱚᱵᱚᱱ ᱵᱟᱜᱤ ᱢᱟ᱾ ᱫᱚᱞ ᱞᱟᱦᱟ ᱞᱟᱦᱟ ᱡᱮᱢᱚᱱ ᱪᱮᱠᱟ ᱨᱮᱸᱜᱮᱡ ᱵᱚᱱ ᱛᱟᱦᱮᱸ ᱠᱟᱱᱟ ᱚᱱᱠᱟ ᱡᱟᱛᱮ ᱟᱞᱚ ᱦᱩᱭᱩᱜ ᱛᱟᱵᱚᱱᱟ ᱚᱱᱟ ᱞᱟᱹᱜᱤᱫ ᱛᱮ ᱟᱵᱚ ᱥᱤᱠᱷᱱᱟᱹᱛ ᱵᱚᱱ ᱱᱤᱦᱟᱹᱛ ᱜᱮ ᱫᱚᱨᱠᱟᱨ ᱠᱟᱱᱟ᱾
ᱦᱮᱸ ᱮᱠᱫᱚᱢ ᱮᱠᱫᱚᱢ᱾
ᱚᱱᱟ ᱜᱮᱞᱤᱧ ᱞᱟᱹᱭ ᱟᱠᱚᱣᱟ ᱢᱟᱹᱭ ᱛᱟᱠᱚ ᱵᱟᱹᱵᱩ ᱛᱟᱠᱚ ᱡᱟᱛᱮ ᱦᱟᱯᱮᱱ ᱫᱤᱱ ᱡᱟᱛᱮ ᱟᱭᱳ ᱵᱟᱵᱟ ᱞᱮᱠᱟ ᱠᱷᱟᱴᱟᱜ ᱟᱞᱚ ᱦᱳᱭᱳᱜ ᱢᱟ᱾
ᱦᱳᱭ
ᱟᱨ ᱵᱟᱝᱠᱷᱟᱱ ᱫᱚ ᱩᱱᱨᱮᱦᱟᱸᱜ ᱚᱞᱚᱜ ᱯᱟᱲᱦᱟᱜ ᱥᱮᱬᱟ ᱛᱮᱦᱚᱸ
ᱦᱮᱸ
ᱟᱭᱳᱼᱵᱟᱵᱟ ᱞᱮᱠᱟ ᱜᱮ ᱡᱩᱫᱤ ᱠᱷᱟᱴᱟᱜ ᱦᱩᱭᱩᱜᱼᱟ ᱛᱟᱦᱚᱞᱮ ᱚᱱᱟ ᱱᱚᱣᱟ ᱨᱮᱱᱟᱜ ᱯᱟᱨᱛᱷᱚᱠ ᱠᱚ ᱫᱚ ᱵᱟᱝ ᱛᱤᱸᱜᱩᱱᱟ᱾
ᱦᱮᱸ
ᱟᱫᱚ ᱟᱹᱵᱤᱱᱟᱜ ᱩᱭᱦᱟᱹᱨ ᱛᱮᱜᱮ ᱦᱟᱸᱜ ᱪᱮᱫᱞᱮᱠᱟ? ᱟᱹᱵᱤᱱ ᱞᱟᱹᱭ ᱞᱮᱠᱷᱟᱱ ᱱᱟᱯᱟᱭᱚᱜ-ᱟ᱾
ᱦᱮᱸ ᱟᱹᱞᱤᱧᱟᱜ ᱩᱦᱟᱹᱨ ᱛᱮᱦᱚᱸ ᱚᱱᱠᱟᱜᱮ ᱟᱹᱵᱤᱱ ᱟᱹᱰᱤ ᱪᱮᱨᱦᱟ ᱵᱤᱱ ᱞᱟᱹᱭᱮᱫ ᱠᱟᱱ ᱟᱹᱰᱤ ᱪᱟᱞᱟᱣ ᱵᱤᱱ ᱞᱟᱹᱭ ᱵᱟᱲᱟ ᱨᱟᱠᱟᱫ ᱛᱮ ᱟᱹᱞᱤᱧ ᱦᱚᱸ ᱱᱚᱝᱠᱟᱜᱮ ᱡᱮ ᱮ ᱦᱤᱡᱩᱜ ᱠᱟᱱ ᱥᱮ ᱫᱟᱨᱟᱭ ᱠᱟᱱ ᱢᱟᱹᱭ ᱵᱟᱹᱵᱩ ᱛᱟᱠᱚᱣᱟᱜ ᱠᱟᱛᱷᱟ ᱫᱚ ᱪᱮᱫ? ᱢᱟᱱᱮ ᱟᱵᱚ ᱡᱟᱦᱟᱸᱟᱱ ᱚᱠᱛᱚ ᱨᱮᱵᱚᱱ ᱯᱟᱲᱟᱣ ᱟᱠᱟᱱ ᱦᱟᱸ ᱩᱱ ᱚᱠᱛᱚ ᱫᱚ ᱢᱟᱪᱮᱫ ᱢᱟᱪᱣᱛᱟᱹᱱᱤ ᱮᱟᱸ ᱵᱤᱫᱫᱟᱹᱜᱟᱲ ᱠᱚᱦᱚᱸ ᱟᱹᱰᱤ ᱟᱱᱟᱴ ᱛᱟᱦᱮᱸᱜ ᱠᱟᱱᱟ ᱡᱮ ᱱᱤᱛᱚᱜ ᱢᱟ ᱡᱚᱛᱚᱜᱮ ᱟᱹᱰᱤ ᱱᱤᱛᱟᱜ ᱜᱮ ᱥᱚᱦᱞᱮ ᱟᱠᱟᱱ ᱱᱤᱛᱚᱜ ᱫᱚ ᱟᱵᱚ ᱵᱚᱱ ᱞᱟᱹᱭᱟ ᱡᱮ ᱮᱸ ᱡᱮ ᱦᱟᱴ ᱯᱟᱛᱟ ᱠᱚᱨᱮ ᱫᱚ ᱢᱟᱹᱭ ᱵᱟᱹᱵᱩ ᱛᱟᱠᱚ ᱫᱚ ᱠᱟᱹᱴᱤᱡ ᱮᱸ ᱠᱚᱢᱚᱜ ᱛᱟᱵᱚᱱ ᱯᱮ ᱚᱞᱚᱜ ᱯᱟᱲᱦᱟᱣ ᱨᱮ ᱠᱟᱹᱴᱤᱡ ᱞᱟᱦᱟ ᱡᱤᱭᱚᱱ ᱰᱟᱦᱟᱨ ᱥᱮᱫ ᱞᱟᱦᱟᱭ ᱛᱟᱵᱚᱱ ᱯᱮ
ᱦᱮᱸ ᱟᱹᱰᱤ ᱱᱟᱯᱟᱭ
ᱡᱮ ᱦᱟᱯᱮᱱ ᱫᱤᱱ ᱨᱮ ᱟᱞᱚᱵᱚᱱ ᱟᱫᱚᱜ ᱢᱟ ᱟᱞᱚ ᱱᱚᱣᱟ ᱯᱟᱹᱨᱥᱤ ᱟᱞᱚ ᱦᱟᱹᱯᱤ ᱫᱚᱜ ᱛᱟᱵᱚᱱ ᱢᱟ ᱟᱵᱚᱣᱟᱜ ᱪᱤᱱᱦᱟᱹᱣ ᱟᱨᱦᱚᱸ ᱱᱟᱣᱟ ᱜᱟᱱ ᱛᱮ ᱢᱟᱱᱮ ᱟᱨᱚ ᱢᱟᱨᱟᱝ ᱥᱟᱺᱦᱤᱡ ᱱᱟᱣᱟ ᱜᱟᱱᱛᱮ ᱟᱨᱚ ᱩᱯᱨᱩᱢ ᱨᱟᱠᱟᱵ ᱛᱟᱵᱚᱱ ᱢᱟ ᱚᱱᱟᱜᱮ ᱟᱹᱞᱤᱧ ᱞᱤᱧ ᱠᱷᱚᱡᱚᱜᱼᱟ ᱡᱮ ᱟᱛᱳ ᱚᱲᱟᱜ ᱠᱚᱨᱮ ᱡᱟᱦᱟᱸ ᱡᱤᱱᱤᱥ ᱠᱚ ᱢᱟᱱᱮ ᱜᱷᱟᱹᱴᱛᱤᱜ ᱠᱟᱱᱟ ᱚᱱᱟ ᱡᱤᱱᱤᱥ ᱠᱚ ᱚᱞᱚᱜ ᱯᱟᱲᱦᱟᱣ ᱫᱟᱨᱟᱭ ᱛᱮ ᱥᱮᱪᱮᱫ ᱠᱟᱛᱮᱫ ᱢᱤᱫᱴᱟᱝ ᱴᱷᱟᱶ ᱨᱮ ᱱᱟᱯᱟᱭ ᱥᱮᱫ ᱛᱮᱵᱚᱱ ᱜᱚᱲᱚ ᱥᱚᱯᱚᱦᱚᱫ ᱛᱮᱵᱚᱱ ᱨᱟᱠᱟᱵ ᱫᱟᱲᱮᱜ ᱢᱟ ᱚᱱᱟ ᱵᱷᱟᱜᱤ ᱦᱩᱭᱩᱜ
ᱦᱩᱸ ᱦᱩᱸ ᱟᱰᱤ ᱱᱟᱯᱟᱭ ᱟᱹᱞᱤᱧ ᱞᱤᱧ ᱞᱟᱹᱭᱟ ᱚᱞᱚᱜ ᱯᱟᱲᱦᱟᱜ ᱥᱟᱶ ᱥᱟᱶ ᱛᱮ ᱮᱴᱟᱜ ᱠᱟᱹᱢᱤ ᱠᱚᱦᱚᱸ ᱵᱚᱱ ᱠᱚᱨᱟᱣ ᱛᱚᱨᱟ ᱡᱮᱢᱚᱱ
ᱦᱳᱭ ᱪᱮᱫᱟᱜ ᱵᱟᱝ ᱦᱮᱸ
ᱚ ᱚᱞᱚᱜ ᱯᱟᱲᱦᱟᱜ ᱫᱚ ᱱᱤᱦᱟᱹᱛ ᱜᱮ ᱫᱚᱨᱠᱟᱨ ᱠᱟᱱᱟ
ᱦᱮᱸ
ᱥᱟᱶ ᱥᱟᱶ ᱛᱮ ᱟᱵᱚ ᱥᱟᱱᱛᱟᱲ ᱥᱚᱢᱟᱡ ᱨᱮ ᱡᱟᱦᱟᱸ ᱛᱤᱱᱟᱹᱜ ᱠᱟᱹᱢᱤ ᱠᱚ ᱛᱟᱦᱮᱱ ᱠᱟᱱᱟ ᱚᱱᱟ ᱠᱚ ᱠᱟᱹᱢᱤ ᱠᱚᱦᱚᱸ ᱡᱟᱛᱮ ᱟᱞᱚ ᱵᱚᱱ ᱦᱤᱲᱤᱧ ᱢᱟ
ᱦᱮᱸ
ᱟᱪᱷᱟ ᱜᱚᱝᱠᱮ ᱛᱟᱦᱚᱞᱮ ᱥᱤᱭᱳᱜ ᱠᱚᱫᱚ ᱦᱟᱜ ᱵᱤᱱ ᱵᱟᱲᱟᱭ ᱜᱮᱭᱟ ᱥᱮ ᱵᱟᱝ?
ᱮᱸᱻ ᱥᱤᱭᱳᱜ ᱠᱚᱫᱚ ᱦᱮᱸ ᱮᱠᱟᱞ ᱜᱮᱞᱤᱧ ᱵᱟᱲᱟᱭ ᱜᱮ ᱠᱟᱨᱚᱱ ᱟᱹᱰᱤ ᱟᱹᱞᱤᱧ ᱫᱚ ᱟᱹᱰᱤ ᱠᱟᱹᱴᱤᱡ ᱩᱢᱮᱨ ᱠᱷᱚᱱᱟᱜ ᱜᱮ ᱢᱟᱱᱮ ᱥᱤᱭᱳ ᱫᱚᱞᱤᱧ ᱪᱮᱫ ᱟᱹᱜᱩ ᱟᱠᱟᱫᱟ ᱵᱟᱵᱟ ᱟᱨ ᱟᱹᱵᱤᱱ
ᱦᱮᱸ ᱥᱤᱭᱩᱜ ᱠᱚ ᱫᱚ ᱵᱟᱲᱟᱭ ᱜᱮ
ᱦᱮ
ᱪᱟᱥ ᱠᱟᱹᱢᱤ ᱠᱚᱨᱮᱱ ᱫᱚ ᱡᱚᱛᱚ ᱜᱮ ᱵᱟᱲᱟᱭ ᱜᱮ
ᱚ ᱦᱮᱸ ᱛᱚ
ᱟᱫᱚ ᱚᱱᱟ ᱫᱚ ᱪᱤᱠᱟᱹ ᱛᱮᱵᱚᱱ ᱦᱤᱲᱤᱧᱟ ᱟᱵᱚ ᱥᱟᱱᱛᱟᱲ ᱥᱚᱢᱟᱡᱽ ᱨᱮᱱᱟᱜ ᱠᱟᱱᱟ
ᱦᱮᱸ
ᱟᱫᱚ ᱞᱟᱦᱟ ᱞᱟᱦᱟ ᱱᱮᱛᱟᱨ ᱜᱚᱢᱠᱮ ᱞᱮ ᱞᱟᱹᱭᱮᱜᱼᱟ
ᱦᱮᱸ ᱞᱟᱹᱭ ᱵᱤᱱ
ᱞᱟᱦᱟᱛᱮ ᱡᱮᱢᱚᱱ ᱩᱱᱟᱹᱜ ᱥᱤᱠᱷᱱᱟᱹᱛ ᱵᱟᱝ ᱛᱟᱦᱮᱸ ᱠᱟᱱᱛᱮ ᱛᱟᱵᱚᱱ ᱛᱮ ᱰᱟᱝᱨᱤ ᱛᱮᱫ ᱜᱮ ᱟᱵᱚ ᱫᱚ ᱪᱟᱥ ᱠᱟᱹᱢᱤ ᱵᱚᱱ ᱛᱚᱨᱟᱣ ᱮᱫ ᱛᱟᱦᱮᱸᱜᱼᱟ
ᱦᱮᱸ
ᱟᱨ ᱱᱤᱛᱚᱜ ᱢᱟ ᱚᱞᱚᱜ ᱯᱟᱲᱦᱟᱜ ᱛᱮ ᱟᱹᱰᱤ ᱴᱮᱠᱱᱳᱞᱚᱡᱤ ᱠᱚ ᱟᱵᱤᱥᱠᱟᱨ ᱟᱠᱟᱫᱟ ᱡᱮᱢᱚᱱ ᱦᱩᱭᱩᱜ ᱠᱟᱱᱟ ᱯᱚᱣᱟᱞ ᱴᱮᱞᱟᱨ ᱴᱨᱟᱠᱴᱟᱨ ᱟᱨᱚ ᱟᱭᱢᱟ ᱡᱤᱱᱤᱥ ᱚᱱᱠᱟᱱᱟᱜ ᱨᱚᱦᱚᱭᱟᱜ ᱠᱚ
ᱚ
ᱱᱮᱛᱟᱨ ᱫᱚ ᱟᱫᱚ ᱚᱱᱟ ᱛᱮ ᱟᱹᱞᱤᱧ ᱞᱤᱧ ᱞᱟᱹᱭᱟ ᱡᱟᱛᱮ ᱚᱞᱚᱜ ᱯᱟᱲᱦᱟᱣ ᱥᱟᱶ ᱥᱟᱶ ᱛᱮ ᱱᱚᱣᱟ ᱟᱵᱚ ᱡᱟᱦᱟᱸ ᱛᱤᱱᱟᱹᱜ ᱥᱟᱱᱛᱟᱲ ᱥᱚᱢᱟᱡᱽ ᱨᱮ ᱠᱟᱢᱤ ᱛᱮᱱᱟᱜ ᱢᱮᱱᱟᱜᱼᱟ ᱚᱱᱟ ᱠᱚ ᱡᱟᱛᱮ ᱟᱞᱚ ᱵᱚᱱ ᱦᱤᱲᱤᱧ ᱢᱟ
ᱦᱮᱸ ᱠᱟᱨᱚᱱ ᱦᱮᱸ ᱢᱟ ᱞᱟᱹᱭ ᱵᱤᱱ ᱵᱤᱱᱟ. ᱞᱤᱞ ᱞᱤᱧ ᱞᱟᱹᱭ ᱫᱟ
ᱟᱹᱞᱤᱧ ᱞᱤᱧ ᱞᱟᱹᱭᱮᱫᱼᱟ ᱱᱚᱜᱼᱚᱭ ᱡᱮ ᱥᱟᱱᱛᱟᱲ ᱥᱚᱢᱟᱡᱽ ᱯᱟᱲᱦᱟᱣ ᱛᱮ ᱤᱧ ᱟᱹᱰᱤ ᱵᱷᱟᱜᱮᱧ ᱵᱩᱡᱟ ᱢᱟᱱᱮ ᱱᱤᱡᱮᱨᱟᱜ ᱯᱟᱹᱨᱤᱥ ᱛᱮ ᱨᱚᱲ
ᱦᱳᱭ
ᱟᱹᱰᱤ ᱜᱚᱨᱵᱚ ᱨᱮᱱᱟᱜ ᱠᱟᱛᱷᱟ ᱠᱟᱱᱟ᱾
ᱦᱮᱸ
ᱱᱚᱣᱟ ᱡᱟᱛᱮ ᱱᱚᱝᱠᱟ ᱜᱮ ᱛᱟᱦᱮᱱ ᱢᱟ ᱦᱟᱯᱮᱱ ᱫᱤᱱ ᱟᱞᱚ ᱦᱟᱹᱯᱤᱛᱚᱜ ᱢᱟ ᱟᱞᱤᱧ ᱫᱚ ᱱᱚᱣᱟ ᱜᱮᱞᱤᱧ ᱱᱮᱦᱚᱨᱚᱜᱼᱟ ᱢᱟᱹᱭ ᱵᱟᱹᱵᱩ ᱛᱮᱠᱚ ᱴᱷᱮᱱ ᱦᱟᱜ
ᱦᱮᱸ ᱟᱹᱞᱤᱧ ᱦᱚᱸ ᱱᱚᱣᱟ ᱜᱮ ᱟᱹᱰᱤ ᱢᱟᱨᱟᱝ ᱫᱟᱢᱟᱱ ᱫᱟᱢᱟᱱ ᱠᱟᱛᱷᱟ ᱵᱤᱱ ᱞᱟᱹᱭ ᱠᱮᱫᱟ ᱟᱹᱞᱤᱧ ᱦᱚᱸ ᱱᱚᱟᱨᱮ ᱟᱢ ᱢᱤᱫ ᱢᱚᱛ ᱢᱮᱱᱟᱜ ᱞᱤᱧᱟ ᱥᱮ ᱦᱟᱯᱮᱱ ᱫᱤᱱ ᱨᱮ ᱟᱞᱚ ᱦᱟᱹᱯᱤᱫᱚᱜ ᱢᱟ ᱡᱮ ᱟᱵᱚᱱᱟᱜ ᱞᱟᱭ ᱞᱟᱠᱪᱟᱨ ᱡᱟᱹᱛᱤ ᱯᱟᱹᱨᱥᱤ ᱱᱚᱣᱟ ᱨᱮᱜᱮ ᱛᱚ ᱟᱵᱚᱣᱟᱜ ᱩᱯᱨᱩᱢ ᱫᱚ ᱱᱩᱱᱟᱹᱜ ᱥᱚᱨᱮᱥ ᱟᱲᱟᱝ ᱛᱮ ᱟᱵᱚᱣᱟᱜ ᱟᱲᱟᱝ ᱛᱮᱵᱚᱱ ᱯᱟᱲᱦᱟᱣᱮᱜ-ᱟᱼᱼ ᱥᱮᱬᱟᱭᱮᱫ ᱱᱚᱣᱟ ᱠᱚᱫᱚ ᱟᱞᱚᱵᱚᱱ ᱦᱤᱲᱤᱧ ᱤᱫᱤ ᱢᱟ᱾ ᱡᱟᱦᱟᱱᱟᱜ ᱢᱤᱫᱴᱟᱝ ᱴᱷᱟᱶ ᱨᱮᱵᱚᱱ ᱥᱮᱴᱮᱨ ᱡᱟᱦᱟᱱᱟᱜ ᱴᱷᱟᱣ ᱞᱮᱱ ᱠᱷᱦᱟᱱ ᱨᱮ ᱥᱮᱴᱮᱨ ᱞᱮᱱ ᱠᱷᱟᱱ ᱛᱤᱱᱟᱹᱜ ᱟᱹᱰᱤ ᱨᱟᱹᱥᱠᱟᱹ ᱥᱮ ᱜᱚᱨᱚᱵᱽ ᱨᱮᱱᱟᱜ ᱠᱟᱛᱷᱟ ᱠᱟᱱ ᱛᱟᱵᱚᱱᱟ ᱟᱵᱚᱣᱟᱜ ᱫᱚ᱾
ᱦᱮᱸ
ᱡᱮ ᱟᱵᱤᱱ ᱵᱤᱱ ᱞᱟᱹᱭ ᱠᱮᱫᱟ ᱡᱮᱢᱚᱱ ᱟᱵᱚᱣᱟᱜ ᱦᱚᱸᱜ ᱚᱱᱟ ᱥᱟᱯᱟᱵ ᱠᱚ ᱱᱚᱣᱟ ᱠᱚ ᱡᱤᱱᱤᱥ ᱠᱚᱫᱚ ᱟᱞᱚ ᱟᱸᱻ ᱦᱤᱲᱤᱧᱚᱜ ᱢᱟ ᱱᱚᱣᱟ ᱠᱚᱫᱚ ᱟᱨᱚ ᱱᱟᱯᱟᱭ ᱥᱟᱺᱦᱤᱡ ᱟᱨᱦᱚᱸ ᱵᱚᱱ ᱥᱟᱵ ᱫᱚᱦᱚ ᱫᱚᱦᱚ ᱫᱚᱦᱚ ᱤᱫᱤ ᱢᱟ᱾ ᱛᱟᱦᱚᱞᱮ ᱜᱚᱝᱠᱮ ᱟᱯᱮ ᱥᱮᱫ ᱟᱯᱮ ᱥᱮᱫ ᱢᱟ ᱱᱚᱣᱟ ᱪᱮᱫ ᱯᱚᱨᱚᱵᱽ ᱠᱚᱫᱚ ᱦᱩᱭᱩᱜ‌
ᱯᱚᱨᱚᱵᱽ
ᱦᱮᱸ ᱢᱟᱱᱮ ᱟᱹᱛᱩᱳ ᱫᱤᱥᱚᱢ ᱨᱮᱱᱟᱜ ᱯᱚᱨᱚᱵᱽ ᱠᱚᱫᱚ᱾ ᱢᱟᱱᱮ ᱢᱟᱱᱮ ᱡᱟᱦᱟᱸ ᱵᱚᱸᱜᱟ ᱵᱩᱨᱩ ᱨᱮᱱᱟᱜ ᱯᱚᱨᱚᱵᱽ ᱜᱮ
ᱟᱪᱷᱟ ᱵᱚᱸᱜᱟ ᱵᱩᱨᱩ ᱨᱮᱱᱟᱜ ᱯᱚᱨᱚᱵᱽ ᱫᱚ ᱦᱩᱭ ᱫᱚ ᱦᱩᱭᱩᱜᱼᱟ, ᱡᱮᱢᱚᱱ ᱥᱚᱦᱚᱨᱟᱭ ᱛᱟᱯᱚᱨᱮ ᱢᱟᱜᱷ
ᱵᱟᱦᱟ
ᱦᱮᱸᱦᱮᱸ
ᱟᱨ ᱟᱭᱢᱟᱜ ᱜᱮ ᱚᱱᱠᱟ ᱥᱟᱱᱛᱟᱲ ᱥᱚᱢᱟᱡᱽ ᱨᱮ ᱢᱮᱱᱟᱜᱼᱟ, ᱚᱱᱠᱟ ᱤᱛᱟᱹᱵᱽ ᱛᱮ ᱱᱤᱛᱚᱜ ᱱᱤᱭᱟᱹ ᱠᱚᱴᱟ ᱫᱤᱱ ᱫᱚ ᱦᱟᱜ ᱩᱸᱻ ᱵᱟᱝᱱᱩᱜᱼᱟ᱾
ᱦᱮᱸ
ᱡᱟ ᱜᱚᱝᱠᱮ ᱟᱯᱮ ᱥᱮᱫ ᱫᱚ ᱛᱟᱦᱞᱮ
ᱟᱞᱮ ᱥᱮᱫ ᱢᱟ ᱱᱚᱣᱟ ᱠᱚ ᱡᱟᱦᱟᱸ ᱠᱚᱵᱮᱱ ᱞᱟᱹᱭ ᱠᱮᱫᱟ ᱚᱱᱟ ᱠᱚᱜᱮ ᱦᱩᱭᱩᱜ ᱜᱮᱭᱟ᱾ ᱮᱠᱟᱞ ᱟᱨ ᱟᱞᱮ ᱥᱮᱫ ᱨᱮᱢᱟ ᱢᱟᱱᱮ ᱡᱟᱹᱥᱛᱤ ᱠᱟᱭᱛᱮ ᱢᱟᱨᱟᱝ ᱥᱟᱺᱦᱤᱡ ᱫᱚ ᱦᱩᱭᱩᱜᱼᱟ᱾ ᱢᱟᱱᱮ ᱥᱚᱨᱦᱟᱭ ᱥᱚᱨᱦᱟᱭ ᱨᱮᱫᱚ ᱪᱮᱫᱟᱜ ᱥᱮ ᱢᱟᱱᱮ ᱟᱹᱞᱤᱧᱟᱜ ᱫᱚ ᱟᱹᱰᱤ ᱟᱞᱠ ᱥᱟᱺᱦᱤᱡ ᱦᱩᱭᱩᱜᱼᱟ᱾ ᱚᱱᱟ ᱫᱚ ᱚᱱᱟ ᱫᱚ ᱱᱚᱝᱠᱟ ᱞᱮᱠᱟ ᱡᱮ ᱢᱟᱱᱮ ᱠᱟᱨᱟᱢ ᱟᱹᱜᱩ ᱠᱟᱛᱮᱫ ᱠᱷᱩᱱᱴᱟᱹᱣ ᱦᱩᱭᱩᱜᱼᱟ ᱚᱱᱟ ᱥᱟᱶᱛᱮ ᱟᱞᱮ ᱴᱷᱮᱱ ᱢᱟ ᱞᱩᱠᱷᱤ ᱟᱭᱳᱣᱟᱜ ᱢᱩᱨᱛᱤ ᱦᱚᱸ ᱡᱩᱛᱩᱜ ᱜᱮᱭᱟ᱾ ᱥᱟᱶᱛᱮ ᱠᱟᱨᱢᱩ ᱫᱷᱟᱨᱢᱩᱣᱟᱜ ᱦᱚᱸ᱾ ᱢᱩᱨᱛᱤ ᱡᱩᱛᱩᱜᱼᱟ ᱟᱫᱚ ᱡᱮᱫᱤᱱ ᱦᱤᱞᱳᱜ ᱟᱞᱮᱭᱟᱜ ᱫᱚ ᱪᱮᱫᱠᱟ ᱞᱮᱠᱟ ᱡᱮ ᱟᱨ ᱚᱱᱟ ᱞᱚᱠᱷᱤ ᱟᱭᱳᱣᱟᱜ ᱢᱩᱨᱛᱤ ᱥᱟᱶᱛᱮ ᱠᱟᱨᱢᱩ ᱫᱷᱟᱨᱢᱩᱣᱟᱜ ᱢᱩᱨᱛᱤ ᱡᱟᱦᱟᱸᱞᱮ ᱟᱹᱜᱩᱭ, ᱚᱱᱟ ᱢᱟᱸᱡᱟᱱ ᱚᱠᱛᱚ ᱫᱚ ᱟᱞᱮ ᱠᱷᱩᱱᱴᱟᱹᱣᱟᱞᱮ ᱟᱨ ᱟᱹᱭᱩᱵ ᱚᱠᱛᱚ ᱫᱚ ᱠᱟᱨᱟᱢ ᱞᱮ ᱟᱹᱜᱩᱭᱟ᱾
ᱦᱮᱸ
ᱟᱨ ᱟᱯᱮ ᱥᱮᱫ ᱢᱟ ᱪᱮᱫ ᱞᱮᱠᱟ ᱫᱚ ᱥᱚᱨᱟᱦᱟᱭ ᱠᱚᱫᱚ ᱦᱩᱭᱩᱜᱼᱟ᱾
ᱦᱮᱸ ᱟᱵᱤᱱ ᱡᱟᱦᱟᱸ ᱞᱮᱠᱟᱵᱤᱱ ᱞᱟᱹᱭ ᱠᱮᱜ ᱟᱞᱮᱥᱮᱫ ᱦᱚᱸ ᱱᱚᱝᱠᱟ ᱜᱮ ᱥᱮᱢ ᱱᱚᱝᱠᱟ ᱜᱮ
ᱚᱸ ᱛᱟᱞᱦᱮ ᱟᱨ ᱞᱟᱦᱟ ᱡᱤᱭᱚᱱ ᱨᱮᱫᱚ ᱢᱟᱱᱮ ᱦᱤᱡᱩᱜ ᱠᱟᱱ ᱡᱤᱭᱚᱱ ᱚᱸᱰᱮ ᱫᱚ ᱪᱮᱫᱠᱟ ᱠᱷᱟᱸᱰᱟᱣ ᱨᱮᱱᱟᱜ ᱵᱤᱱ ᱤᱪᱷᱟᱹ ᱢᱮᱱᱟᱜ ᱛᱟᱵᱮᱱᱟ ᱡᱮ ᱚᱠᱟ ᱴᱷᱟᱶ ᱨᱮ ᱥᱮᱴᱮᱨ ᱞᱟᱹᱜᱤᱫ
ᱯᱟᱦᱹᱞᱮ ᱵᱟᱝ ᱟᱫᱚᱜ ᱩᱱᱟᱹᱜ ᱫᱚ ᱦᱟᱸᱜ ᱵᱟᱝ ᱩᱭᱦᱟᱹᱨ ᱦᱩᱭ ᱠᱟᱱᱟ ᱦᱟᱜ, ᱟᱫᱚ ᱚᱠᱛᱚ ᱥᱟᱶ ᱛᱮᱜᱮ ᱚᱱᱟ ᱠᱚᱫᱚ ᱠᱟᱹᱢᱤ ᱛᱚᱨᱟᱭ ᱦᱩᱭᱩᱜᱼᱟ᱾
ᱦᱳᱭ
ᱟᱫᱚ ᱚᱲᱟᱜ ᱠᱚᱨᱮᱱᱟᱜ ᱠᱟᱹᱴᱤᱡ ᱚᱥᱩᱵᱤᱫᱟ ᱛᱮ ᱟᱫᱚ ᱚᱱᱠᱟ ᱫᱚ ᱦᱟᱸᱜ ᱵᱟᱝ ᱪᱤᱱᱛᱟᱹ ᱵᱟᱲᱟ ᱠᱟᱱᱟ ᱦᱟᱸᱜ
ᱦᱮᱸ ᱟᱫᱚ ᱩᱭᱦᱟᱹᱨ ᱵᱷᱟᱵᱽᱱᱟ ᱛᱟᱦᱮᱸ ᱨᱮᱦᱚᱸ ᱱᱤᱛᱚᱜ ᱫᱚ ᱚᱲᱟᱜ ᱨᱮ ᱛᱤᱸᱜᱩ ᱠᱮᱴᱮᱡ ᱦᱩᱭᱩᱜ ᱟ ᱛᱚ᱾ ᱟᱫᱚ ᱚᱱᱟ ᱠᱚᱫᱚ ᱢᱤᱫ ᱫᱷᱟᱨᱮ ᱨᱮ ᱫᱚᱦᱚ ᱠᱟᱜ ᱠᱟᱱᱟ
ᱛᱟᱦᱞᱮ ᱦᱚᱞᱟ ᱢᱟᱫᱷᱮᱨ ᱢᱟ ᱟᱹᱵᱤᱱ ᱥᱮᱫ ᱫᱟᱜ ᱡᱟᱹᱲᱤ ᱫᱚ ᱟᱹᱰᱤ ᱡᱳᱨ ᱜᱮ ᱦᱩᱭ ᱠᱟᱱᱟ ᱥᱮ ᱪᱮᱛᱟ?
ᱦᱮᱸ ᱦᱮᱸ ᱟᱹᱰᱤ ᱡᱳᱨ ᱟᱹᱰᱤ ᱡᱳᱨ ᱟᱹᱰᱤ ᱡᱳᱨ᱾
ᱛᱟᱦᱚᱞᱮ ᱥᱚᱵᱽᱡᱤ ᱢᱚᱵᱡᱤ ᱠᱚᱫᱚ ᱪᱮᱠᱟ ᱵᱤᱱ ᱪᱟᱥ ᱠᱟᱫᱟ ᱥᱮ ᱪᱮᱠᱟ?
ᱥᱚᱵᱽᱡᱤ ᱫᱚ ᱦᱟᱸᱜ ᱱᱤᱛᱚᱜ ᱫᱚ ᱦᱟᱸᱜ ᱪᱟᱥ ᱛᱮᱫᱚ ᱦᱟᱸᱜ ᱵᱟᱝ ᱦᱩᱭ ᱠᱟᱱᱟ ᱦᱟᱸᱜ
ᱱᱤᱛᱚᱜ ᱫᱚ ᱦᱟᱸᱜ ᱱᱚᱜ-ᱚᱭ ᱱᱚᱣᱟ ᱫᱟᱜ ᱠᱚ ᱡᱟᱹᱲᱤ ᱜᱚᱫ ᱛᱮᱜᱮ ᱦᱟᱸᱜ ᱦᱩᱲᱩ ᱠᱚᱫᱚ ᱦᱟᱸᱜ ᱪᱟᱥ ᱦᱩᱭᱩᱜᱼᱟ ᱥᱚᱵᱽᱡᱤ ᱠᱚᱫᱚ ᱦᱟᱸᱜ ᱵᱟᱝ ᱪᱟᱥ ᱦᱩᱭ ᱠᱟᱱᱟ᱾
ᱦᱮᱸ ᱟᱨ ᱛᱟᱞᱦᱮ ᱱᱤᱭᱟᱹ ᱵᱟᱨ ᱟᱞᱩ ᱠᱩᱫᱚ ᱵᱮᱱ ᱪᱟᱥ ᱞᱮᱫᱟ ᱥᱮ ᱵᱟᱝ ᱛᱟᱞᱦᱮ᱾
ᱦᱮᱸ ᱜᱚᱝᱠᱮ ᱟ. ᱞᱩ ᱠᱩ ᱪᱟᱥ ᱦᱩᱭ ᱞᱮᱱ ᱛᱟᱦᱮᱸᱜᱼᱟ ᱦᱚᱜᱚᱭ ᱛᱚ᱾ ᱟᱞᱩ ᱠᱩ ᱤᱭᱟᱹ ᱟᱛᱮᱫ ᱱᱚᱜᱚᱭ ᱛᱚ ᱛᱚᱞᱟ ᱠᱚ ᱜᱤᱰᱤ ᱦᱩᱭ ᱠᱟᱱᱟ ᱦᱟᱜ
ᱟᱨ ᱱᱤᱭᱟᱹ ᱵᱟᱨ ᱢᱟ ᱪᱟᱥ ᱠᱟᱛᱮᱫ ᱟᱞᱩ ᱨᱮᱱᱟᱜ ᱫᱟᱢ ᱠᱚᱦᱚᱸ ᱵᱟᱹᱱᱩᱜ ᱟᱹᱰᱤ ᱫᱩᱠ ᱡᱟᱞᱟ᱾ ᱛᱟᱦᱚᱞᱮ ᱟᱵᱮ ᱥᱮᱫ ᱢᱟ ᱪᱮᱫ ᱞᱮᱠᱟ ᱪᱟᱥ ᱠᱚᱫᱚ ᱡᱮ ᱵᱟᱨᱚ ᱢᱟᱥ ᱜᱮ ᱦᱩᱭᱩᱜᱼᱟ᱾ ᱟᱯᱮ ᱫᱷᱚᱨᱚᱱ ᱨᱮᱫᱚ ᱦᱩᱲᱩ ᱠᱚᱫᱚ ᱨᱚᱦᱚᱭ ᱦᱩᱭᱩᱜ ᱜᱮᱭᱟ ᱥᱮ ᱵᱟᱝ ᱜᱮ?
ᱵᱟᱨᱳ ᱢᱟᱥ ᱳᱱᱛᱮ ᱫᱚ ᱦᱟᱸᱜ ᱵᱟᱨᱳ ᱢᱟᱥ ᱜᱮ ᱦᱩᱭᱩᱜ -ᱟ᱾ ᱟᱞᱮ ᱥᱮᱫ ᱫᱚ ᱦᱟᱸᱜ ᱵᱟᱨ ᱥᱮᱫ ᱢᱟᱱᱮ ᱵᱟᱨ ᱫᱷᱟᱣ ᱦᱩᱲᱩ ᱠᱩᱫᱚ ᱠᱚ ᱪᱟᱥ᱾
ᱚ ᱦᱚᱸᱢᱟᱱᱮ ᱫᱟᱜ ᱨᱮᱱᱟᱜ ᱫᱚ ᱚᱵᱷᱟᱵ ᱫᱚ ᱵᱟᱹᱱᱩᱜᱼᱟ᱾
ᱮᱸ ᱚᱵᱷᱟᱵ ᱫᱚ ᱦᱟᱸᱜ ᱵᱟ. ᱱᱩᱜ-ᱟ ᱾ᱠᱮᱞᱟᱱ ᱯᱟᱲ ᱢᱮᱱᱟᱜ-ᱟ᱾ ᱛᱟᱨᱯᱚᱨᱮ ᱱᱮᱛᱟᱨ ᱢᱟ ᱦᱟᱸᱜ ᱟᱭᱢᱟ᱾ ᱢᱟᱨᱟ ᱢᱟᱨᱟ ᱪᱟᱹᱥᱤ ᱠᱚ ᱦᱟᱸᱜ ᱥᱤᱞ ᱠᱚᱠᱚ ᱵᱮᱱᱟᱣ ᱠᱟᱜᱼᱟ᱾ ᱟᱫᱚ ᱚᱱᱟ ᱥᱮᱞᱳ ᱫᱟᱜ ᱠᱚᱛᱮ ᱜᱮ ᱦᱟᱸᱜ ᱪᱟᱥ ᱫᱚ ᱦᱟᱸᱜ ᱵᱟᱨ ᱵᱚᱪᱷᱚᱨ ᱜᱮ ᱦᱩᱭᱩᱜᱼᱟ᱾
ᱦᱮᱸ᱾
ᱟᱫᱚ ᱜᱚᱝᱠᱮ ᱟᱯᱮ ᱥᱮᱫ ᱜᱮ ᱦᱟᱸᱜ ᱛᱟᱦᱞᱮ ᱪᱮᱫ ᱞᱮᱠᱟ ᱦᱩᱭᱩᱜᱼᱟ?
ᱦᱮᱸ ᱟᱹᱞᱤᱧ ᱥᱮᱫ ᱢᱟ ᱚᱱᱠᱟ ᱜᱮ ᱢᱟᱱᱮ ᱟᱹᱵᱤᱱ ᱞᱮᱠᱟ ᱜᱮ ᱡᱮ ᱟᱨ ᱥᱟᱢ ᱢᱟᱨᱥᱟᱞ ᱫᱟᱜ ᱵᱟᱸᱫᱽ ᱫᱟᱜ ᱠᱮᱱᱮᱞ ᱫᱟᱜ᱾ ᱛᱟᱦᱞᱮ ᱚᱱᱟ ᱠᱚ ᱛᱟᱦᱮᱱ ᱠᱷᱟᱹᱛᱤᱨ ᱛᱮ ᱛᱟᱦᱞᱮ ᱫᱚ ᱱᱤᱛᱚᱜ ᱫᱚ᱾ ᱪᱟᱥ ᱟᱵᱟᱫ ᱨᱮ ᱟᱱᱟᱴ ᱫᱚ ᱟᱞᱮ ᱥᱮᱫ ᱫᱚ ᱵᱟᱹᱱᱩᱜᱼᱟ᱾ ᱩᱱᱟᱹᱜ ᱛᱟᱞᱦᱮ ᱱᱤᱭᱟᱹ ᱵᱟᱨ ᱫᱚ ᱥᱚᱵᱽᱡᱤ ᱠᱚᱫᱚ ᱨᱚᱦᱚᱭ ᱦᱩᱭ ᱞᱮᱱᱟ ᱛᱟᱞᱦᱮ ᱯᱳᱴᱳᱞ ᱞᱤᱧ ᱨᱚᱦᱚᱭ ᱞᱮᱫᱟ᱾ ᱟᱫᱚ ᱚᱱᱟ ᱜᱮ ᱦᱟᱱᱟ ᱥᱮᱨᱢᱟ ᱞᱤᱧ ᱨᱚᱦᱚᱭ ᱞᱮᱫᱟ, ᱱᱤᱭᱟᱹ ᱵᱟᱨ ᱦᱚᱸ ᱚᱱᱟᱜᱮ᱾ ᱢᱮᱱᱟᱜ ᱜᱮᱭᱟ ᱚᱱᱟ ᱛᱮᱜᱮ ᱛᱚ ᱱᱤᱛᱚᱜ ᱫᱚ ᱩᱛᱩ ᱡᱚᱢ ᱠᱚ ᱥᱟᱶᱛᱮ᱾ ᱢᱟᱱᱮ ᱠᱟᱣᱰᱤ ᱠᱚᱦᱚᱸ ᱠᱟᱹᱴᱤᱡ ᱨᱚᱡᱽᱜᱟᱨᱚᱜ ᱠᱟᱱ ᱜᱮᱭᱟ᱾
ᱟᱵᱵᱟ ᱛᱟᱦᱞᱮ ᱪᱟᱥ ᱵᱟᱥ ᱠᱚᱫᱚ ᱦᱟᱸᱜ ᱵᱟᱨᱚ ᱵᱚᱪᱷᱚᱨ ᱜᱮ ᱦᱩᱭᱩᱜᱼᱟ ᱦᱟᱸᱜ᱾
ᱦᱮᱸ ᱦᱮᱸ
ᱛᱟᱞᱦᱮ ᱵᱟᱲᱠᱮ ᱠᱚᱨᱮ ᱫᱚ ᱦᱟᱸᱜ ᱪᱟᱥ ᱵᱟᱲᱟᱭ ᱠᱟᱱᱟ ᱥᱮ ᱵᱟᱝ ᱛᱟᱦᱚᱞᱮ ᱱᱤᱭᱟᱹ ᱵᱚᱪᱷᱚᱨ ᱫᱚ ᱾
ᱦᱮᱸ ᱟᱫᱚ ᱴᱩᱠ ᱴᱟᱠ ᱜᱮ ᱪᱟᱥ ᱦᱩᱭ ᱠᱟᱱᱟ ᱱᱤᱛᱚᱜ ᱠᱚ ᱡᱟᱹᱥᱛᱤ ᱠᱚ ᱠᱚᱢᱮ ᱠᱚ ᱡᱟᱹᱥᱛᱤ ᱠᱚ ᱵᱟᱝ᱾
ᱛᱟᱦᱚᱞᱮ ᱛᱷᱚ ᱦᱟᱸᱜ, ᱩᱛᱩ ᱟᱱᱟᱡᱽ ᱠᱤᱨᱤᱧ ᱞᱟᱹᱜᱤᱫ ᱫᱚ ᱦᱟᱸᱜ, ᱵᱟᱡᱟᱨ ᱠᱚᱫᱚ ᱦᱟᱸᱜ ᱪᱟᱞᱟᱜ ᱫᱚ ᱵᱟᱝ ᱦᱩᱭᱩᱜ ᱠᱟᱱᱟ ᱾
ᱳᱳ ᱦᱳᱭ ᱵᱟᱝ ᱜᱮ
ᱡᱮ ᱟᱫᱚ ᱪᱮᱫ ᱡᱟᱭᱜᱟ ᱛᱟᱦᱮᱱ ᱠᱟᱱᱟ ᱡᱚᱛᱚ ᱠᱤᱪᱷᱩ ᱫᱟᱜ ᱥᱟᱶ ᱛᱟᱦᱮᱱ ᱠᱟᱱᱟ ᱟᱫᱚ ᱱᱤᱛᱚᱜ ᱫᱚ ᱪᱟᱥ ᱨᱮᱱᱟᱜ ᱜᱮ ᱤᱭᱟᱹ ᱟᱫᱚ ᱚᱠᱟ ᱴᱷᱟᱶ ᱠᱚᱨᱮ ᱫᱚ ᱪᱮᱫ ᱞᱮᱠᱟ ᱡᱮ ᱢᱟᱱᱮ ᱡᱚᱛᱚ ᱠᱤᱪᱷᱩ ᱛᱟᱦᱮᱱ ᱛᱩᱞᱩᱡ ᱠᱟᱹᱢᱤ ᱵᱟᱠᱚ ᱠᱟᱹᱢᱤᱭᱟ ᱟᱨ ᱚᱠᱟ ᱴᱷᱟᱶ ᱨᱮᱫᱚ ᱪᱮᱫ ᱞᱮᱠᱟ ᱪᱮ᱾ ᱦᱮᱸ ᱡᱚᱛᱚ ᱴᱟᱶ ᱛᱟᱦᱮᱱᱟ ᱤᱭᱟᱹ ᱵᱟᱝ ᱛᱟᱦᱮᱱᱟ ᱡᱷᱚᱛᱚ ᱡᱤᱱᱤᱥ᱾ ᱢᱟᱱᱮ ᱥᱚᱦᱞᱮ ᱥᱮ ᱥᱩᱵᱤᱫᱷᱟ ᱞᱟᱹᱜᱤᱫ᱾ ᱚᱱᱟ ᱡᱤᱱᱤᱥ ᱵᱟᱝ ᱛᱟᱦᱮᱱ ᱠᱷᱟᱹᱛᱤᱨ ᱛᱮ ᱠᱟᱹᱢᱤ, ᱠᱟᱹᱢᱤ ᱞᱟᱹᱜᱤᱫ ᱠᱚ ᱩᱛᱟᱹᱨᱣ ᱞᱮ ᱞᱮᱫᱼᱟ᱾
ᱦᱮᱸ ᱦᱮᱸᱸ ᱟᱫᱚ ᱟᱞᱮ ᱫᱚ ᱦᱟᱸᱜ ᱱᱤᱭᱟᱹ ᱫᱚ ᱦᱟᱸᱜ ᱱᱤᱭᱟᱹ ᱫᱟᱣ ᱫᱚ ᱦᱟᱜ ᱚᱱᱠᱟ ᱫᱚᱜ ᱵᱟᱝ ᱪᱟᱥ ᱵᱟᱲᱟᱭ ᱠᱟᱱᱟ᱾ ᱥᱚᱵᱡᱤ ᱠᱚᱫᱚ ᱦᱟᱸᱜ ᱟᱫᱚ
ᱦᱮᱸ ᱵᱩᱡᱷᱟᱹᱚᱜ ᱠᱟᱱ ᱜᱮᱭᱟ ᱢᱟᱱᱮ ᱟᱹᱰᱤ ᱴᱷᱟᱶ ᱨᱮᱜᱮ ᱛᱚ ᱱᱤᱛᱚᱜ ᱫᱚ ᱟᱨ ᱱᱤᱭᱟᱹ ᱵᱟᱨ ᱢᱟᱞᱮ ᱡᱮ ᱫᱟᱜ ᱡᱟᱹᱲᱤ ᱨᱮᱱᱟᱜ ᱟᱹᱰᱤ ᱚᱵᱷᱟᱵᱽ ᱴᱟᱜ ᱜᱮ ᱩᱫᱩᱜᱚᱜ ᱠᱟᱱᱟ᱾
ᱟᱫᱚ ᱜᱚᱢᱠᱮ ᱞᱤᱧ ᱞᱟᱹᱭᱮᱫ ᱛᱟᱦᱮᱸᱼᱟ
ᱦᱮᱸ ᱞᱟᱹᱭᱵᱤᱱ
ᱛᱟᱦᱚᱞᱮ ᱞᱟᱹᱭᱮᱫ ᱛᱟᱦᱮᱞᱤᱧ ᱛᱟᱦᱚᱞᱮ ᱱᱤᱛᱚᱜ ᱫᱚ ᱚᱠᱟ ᱥᱮᱫ ᱨᱮ ᱦᱮᱱᱟᱜ ᱵᱮᱱᱟ?
ᱱᱤᱛᱚᱜ ᱫᱚ ᱟᱹᱛᱩᱳ ᱫᱤᱥᱚᱢ ᱨᱮᱜᱮ ᱱᱤᱛᱚᱜ ᱫᱚ ᱢᱮᱱᱟᱜ ᱞᱤᱧᱟᱹ ᱟᱹᱞᱤᱧ ᱞᱤᱧ ᱞᱟᱹᱭ ᱮᱫᱟ ᱛᱚ᱾ ᱦᱮ ᱢᱟᱱᱮ ᱵᱟᱡᱟᱨ ᱫᱤᱥᱚᱢ ᱥᱮᱫ ᱪᱟᱞᱟᱣ ᱠᱟᱨᱚᱱ ᱚᱱᱛᱮ ᱨᱮᱜᱮ ᱟᱨ ᱚᱞᱚᱜ ᱯᱟᱲᱦᱟᱣ ᱫᱚᱠᱚ᱾
ᱟᱪᱪᱷᱟ ᱟᱪᱪᱷᱟ ᱜᱚᱢᱠᱮ